ᱦᱮᱸ ᱡᱚᱦᱟᱨ ᱜᱮ᱾
ᱟᱸᱡᱚᱢᱮ-ᱜᱟ ᱵᱤᱱ?
ᱦᱮᱸ ᱟᱸᱡᱚᱢ ᱫᱟᱞᱤᱧ।
ᱟᱵᱮᱱᱟᱜ ᱟᱹᱰᱤ ᱵᱷᱤᱛᱤᱨ ᱨᱮ ᱟᱸᱡᱚᱢᱚᱜ ᱠᱟᱱ ᱫᱚ।
ᱟᱸ ᱱᱤᱛᱚᱜ?
ᱦᱮᱸ ᱵᱷᱤᱛᱤᱨ ᱨᱮᱜᱮ ᱟᱸᱡᱚᱢᱚᱜ ᱠᱟᱱᱟ ᱠᱟᱹᱴᱤᱡ।
ᱦᱮᱸ ᱱᱤᱛᱳᱜ ᱵᱤᱱ ᱟᱸᱡᱚᱢᱮᱫᱟ?
ᱟᱸᱡᱚᱢ ᱫᱚᱞᱤᱧ ᱟᱸᱡᱚᱢ ᱫᱟ ᱵᱟᱹᱭ ᱵᱟᱹᱭ ᱧᱚᱜ ᱟᱨᱠᱤ᱾
ᱚ ᱱᱤᱛᱚᱜ?
ᱦᱩᱸ ᱴᱷᱤᱠ ᱜᱮᱭᱟ ᱢᱟ᱾
ᱦᱩᱸ ᱦᱮᱸ ᱵᱮᱥ ᱵᱮᱲᱟ ᱜᱮ ᱟᱫᱚ ᱟᱛᱩᱼᱼ
ᱦᱩᱸ ᱡᱚᱢ ᱵᱟᱲᱟ ᱠᱚ ᱦᱩᱭᱱᱟ?
ᱦᱩᱸ ᱦᱩᱭ ᱠᱟᱱᱟ᱾
ᱟᱨ ᱠᱟᱹᱴᱤᱡ ᱡᱳᱨ ᱧᱚᱜ ᱵᱮᱱ ᱞᱟᱹᱭ ᱞᱮᱠᱷᱟᱱ ᱱᱟᱯᱟᱭ ᱠᱚᱜᱼᱟ।
ᱦᱮᱸ। ᱪᱮᱥᱴᱟᱭᱟ ᱞᱤᱧ ᱵᱷᱟᱜᱮ ᱧᱚᱜ ᱨᱚᱲ ᱨᱮᱱᱟᱜ᱾
ᱦᱮᱞᱳ᱾
ᱦᱮᱸ ᱞᱟᱹᱭ ᱵᱤᱱ᱾
ᱦᱮᱸ᱾ ᱛᱚ ᱨᱚᱦᱚᱭ ᱠᱚᱵᱮᱱ ᱯᱩᱨᱟᱹᱣ ᱵᱟᱲᱟ ᱠᱮᱫᱟ ᱥᱮ ᱟᱹᱣᱨᱤ?
ᱟᱣᱨᱤᱭᱜᱼᱟ ᱫᱟᱜ ᱵᱟᱝ ᱞᱟᱜᱟᱣ ᱠᱟᱱᱟ ᱟᱫᱚ ᱵᱟᱭ ᱫᱟᱜ ᱫᱟᱭ ᱛᱚ ᱱᱤᱛᱚᱜ ᱫᱚ᱾
ᱦᱮᱸ ᱦᱮᱸ᱾
ᱟᱫᱚ ᱥᱮᱨᱚᱠᱚᱢ ᱫᱚ ᱫᱟᱜ ᱫᱚ ᱵᱟᱭ ᱞᱟᱜᱟᱣ ᱠᱟᱱᱟ᱾ ᱟᱨ ᱛᱚᱞᱟ ᱠᱚᱦᱚᱸ ᱟᱹᱭᱨᱤ ᱦᱟᱨᱟᱜᱼᱟ ᱟᱫᱚ ᱥᱮᱨᱢᱟ ᱫᱟᱜ ᱦᱚᱸ ᱠᱚᱭ ᱧᱮᱞ ᱦᱩᱭᱩᱜᱼᱟ ᱡᱩᱫᱤᱼᱼ ᱫᱟᱜ ᱞᱟᱜᱟᱜ ᱠᱷᱟᱱ ᱨᱚᱦᱚᱭ ᱦᱩᱭᱩᱜᱼᱟ, ᱟᱨ ᱵᱟᱝᱠᱷᱟᱱ ᱫᱚ ᱚᱱᱮ ᱢᱤᱱᱤ ᱠᱚᱼᱼ ᱛᱮ ᱵᱟᱱ ᱠᱚᱱᱟᱜ ᱫᱟᱜ ᱠᱚᱛᱮ ᱵᱟᱝᱠᱷᱟᱱ ᱠᱮᱱᱮᱞ ᱫᱟᱜ ᱠᱚ ᱟᱨᱟᱜ ᱞᱮᱠᱷᱟᱱ ᱚᱱᱟ ᱫᱟᱜ ᱛᱮᱜᱮ ᱞᱚᱥᱚᱫ ᱠᱟᱛᱮ ᱨᱚᱦᱚᱭ ᱦᱩᱭᱩᱜᱼᱟ᱾
ᱦᱮᱸ ᱛᱚ ᱟᱯᱮ ᱟᱯᱮ ᱫᱤᱥᱚᱢ ᱥᱮᱫ ᱫᱚ ᱢᱤᱱᱤ ᱠᱚ ᱵᱮᱵᱚᱥᱛᱟ ᱢᱮᱱᱟᱜᱼᱟ, ᱵᱟᱝ᱾
ᱦᱮᱸ ᱢᱮᱱᱟᱜᱼᱟ ᱱᱤᱡ᱾
ᱚ ᱦᱮᱛᱚ ᱛᱟᱦᱚᱞᱮ ᱠᱷᱟᱱ ᱫᱚ ᱱᱟᱯᱟᱭ ᱜᱮ ᱪᱟᱥ ᱫᱚ ᱦᱩᱭᱩᱜ ᱜᱮᱭᱟ ᱟᱨᱠᱤ ᱵᱟᱝ ᱠᱚᱢ ᱥᱚᱢ ᱨᱮᱦᱚᱸ᱾
ᱵᱷᱟᱜᱤ ᱜᱮ ᱦᱩᱭᱩᱜᱼᱟ ᱱᱚᱛᱮ ᱫᱚ᱾
ᱟᱞᱮ ᱥᱮᱫ ᱢᱟ ᱦᱚᱸ ᱫᱟᱜ ᱦᱚᱸ ᱵᱟᱹᱱᱩᱜᱼᱟ, ᱛᱮᱦᱮᱧ ᱢᱟᱭ ᱥᱤᱛᱩᱝ ᱮᱫ ᱨᱤᱢᱤᱞ ᱦᱚᱸ ᱥᱟᱰᱮ ᱠᱟᱱᱟ ᱥᱤᱛᱩᱝ ᱦᱚᱸᱭ ᱥᱤᱛᱩᱝ ᱮᱫ᱾ ᱟᱯᱮᱥᱮᱫ ᱨᱮᱱᱟᱜ ᱛᱮᱦᱮᱧᱟᱜ ᱟᱵᱚᱦᱟᱣᱟ ᱪᱮᱫ ᱞᱮᱠᱟ?
ᱱᱚᱛᱮ ᱫᱚ ᱨᱤᱢᱤᱞ ᱫᱚ ᱱᱟᱥᱮ ᱱᱟᱥᱮ ᱨᱟᱦᱞᱟ ᱫᱮᱠᱷᱟᱣ ᱫᱟ ᱨᱟᱦᱞᱟ ᱨᱤᱢᱤᱞ ᱟᱨ ᱥᱤᱛᱩᱝ ᱮ ᱥᱤᱛᱩᱝ ᱠᱟᱫᱟ ᱢᱮᱱᱠᱷᱟᱱ ᱨᱤᱢᱤᱞ ᱫᱚ ᱵᱟᱝ ᱥᱟᱰᱮᱜ ᱠᱟᱱᱟ᱾ ᱟᱫᱚ ᱜᱚᱨᱚᱢ ᱫᱚ ᱵᱩᱡᱷᱟᱹᱜ ᱠᱟᱱᱟ, ᱟᱫᱚ ᱵᱟᱝ ᱫᱚ ᱯᱚᱨᱮᱥ ᱯᱚᱨᱮᱛᱮ ᱫᱟᱜ ᱜᱮᱪᱚᱭ ᱫᱟᱜ ᱞᱮᱠᱷᱟᱱ ᱫᱚ ᱵᱷᱟᱜᱮ ᱠᱚᱜ-ᱟ ᱟᱨᱠᱤ
ᱵᱷᱟᱜᱮ ᱢᱟᱱᱮ ᱟᱹᱰᱤᱜᱮ ᱵᱷᱟᱹᱜᱤ ᱠᱚᱜ-ᱟ ᱟᱨᱠᱤ ᱫᱤᱥᱚᱢ ᱥᱮᱫ ᱪᱟᱥᱢᱟᱥ ᱵᱟᱹᱭᱦᱟᱹᱲ ᱠᱚ ᱠᱟᱹᱴᱤᱡ ᱫᱟᱜ ᱠᱟᱱᱟ ᱚᱱᱟ ᱠᱚᱜᱮ ᱨᱚᱦᱚᱭ ᱵᱟᱲᱟᱭ ᱫᱟᱞᱮ ᱟᱨ ᱵᱟᱹᱫ ᱫᱚ ᱦᱚᱞ ᱜᱚᱨᱚᱢ ᱢᱟ ᱦᱚᱞᱟ ᱠᱷᱚᱱᱟᱜ ᱜᱮ ᱜᱚᱨᱚᱢ ᱠᱟᱱ ᱟᱨ ᱫᱟᱜ ᱫᱚ ᱩᱠᱩᱨ ᱵᱟᱝ ᱧᱮᱞᱚᱜ ᱠᱟᱱᱟ ᱛᱤᱱᱟᱹᱜ ᱥᱟᱺᱜᱤᱧ ᱨᱮᱪᱚᱝ ᱢᱮᱱᱟᱜ
ᱦᱩᱸ ᱟᱫᱚ ᱠᱮ ᱠᱚᱫᱚ ᱫᱟᱜ ᱵᱱᱟᱜ ᱵᱟᱠᱚ ᱛᱟᱺᱜᱤ ᱠᱟᱜ ᱠᱟᱱᱟ ᱥᱮᱨᱢᱟ ᱫᱟᱜ ᱫᱚ ᱟᱫᱚ ᱢᱤᱱᱤ ᱠᱚᱛᱮ ᱠᱚ ᱞᱚᱥᱚᱫ ᱠᱟᱛᱮ ᱠᱚ ᱡᱟᱦᱟᱸᱭ ᱛᱚᱞᱟ ᱠᱚ ᱦᱟᱨᱟ ᱟᱠᱟᱱ ᱛᱟᱠᱚᱣᱟ ᱟᱫᱚ ᱩᱝᱠᱩ ᱫᱚ ᱢᱟᱱᱮ ᱠᱚ ᱟᱫᱚ ᱠᱚ ᱨᱚᱦᱚᱭ ᱤᱭᱟᱹ ᱠᱟᱜ ᱠᱟᱱᱟ ᱮᱛᱚᱦᱚᱵ ᱠᱟᱜ ᱠᱟᱱᱟ ᱠᱚ᱾
ᱚ ᱛᱟᱦᱞᱮ ᱥᱮᱞᱚ ᱫᱚ ᱥᱚᱨᱠᱟᱨ ᱠᱷᱚᱱᱟᱜ ᱠᱚ ᱡᱩᱛ ᱟᱠᱟᱫ ᱯᱮᱭᱟ ᱥᱮ ᱟᱯᱮ ᱱᱤᱡᱮ ᱱᱤᱡᱮ ᱛᱮᱯᱮ ᱠᱚᱨᱟᱣ ᱠᱟᱫᱟ?
ᱱᱤᱡᱮ ᱱᱤᱡᱮ ᱛᱮᱜᱮ᱾
ᱚ ᱢᱟᱱᱮ ᱟᱯᱮᱥᱮᱫ ᱫᱚ ᱥᱚᱨᱠᱟᱨᱤ ᱚᱝᱠᱟ ᱵᱮᱵᱚᱥᱛᱟ ᱫᱚ ᱵᱟᱹᱱᱩᱜ-ᱟ ᱡᱮ ᱥᱮᱞᱚ ᱠᱚ ᱠᱚᱨᱟᱣ ᱠᱟᱜ-ᱟ ᱢᱟᱴ ᱛᱟᱞᱟᱨᱮ
ᱟᱫᱚ ᱦᱮᱸ ᱟᱫᱚ ᱥᱚᱨᱠᱟᱨᱤ ᱛᱮᱫᱚ ᱥᱩᱫᱩ ᱚᱱᱮ ᱠᱮᱱᱮᱞ ᱫᱟᱜ ᱜᱮ ᱟᱨᱟᱜᱟᱭ ᱤᱱᱟᱹ ᱜᱮ᱾
ᱦᱩᱸ ᱛᱟᱦᱞᱮ ᱥᱚᱵᱽᱡᱤ ᱠᱚ ᱯᱮ ᱨᱚᱦᱚᱭ ᱜᱮᱭᱟ ᱫᱟᱜ ᱠᱚᱫᱚ ᱛᱟᱯᱮ ᱠᱷᱟᱡ?
ᱦᱮᱸ ᱨᱚᱦᱚᱭ ᱜᱮᱭᱟᱞᱮ ᱚᱭ ᱛᱚ ᱠᱟᱞᱞᱟ ᱠᱚ ᱱᱟᱹᱨᱤ ᱱᱟᱹᱨᱤᱜ ᱠᱟᱱᱟ ᱚᱱᱟ ᱢᱟ ᱟᱫᱚ ᱢᱚᱪᱟ ᱠᱚ ᱵᱮᱱᱟᱣ ᱦᱩᱭᱳᱜ ᱠᱟᱱᱟ ᱟᱨ ᱠᱩᱸᱫᱽᱨᱤ ᱠᱚᱫᱚ ᱜᱚᱜ ᱠᱟᱛᱮᱜ ᱟᱠᱷᱨᱤᱧ ᱦᱳᱭᱳᱜ ᱠᱟᱱᱟ᱾
ᱦᱩᱸᱩᱢᱻ ᱛᱟᱦᱞᱮ ᱡᱟᱹᱥᱛᱤ ᱜᱮᱯᱮ ᱪᱟᱥ ᱜᱮᱭᱟ ᱥᱚᱵᱽᱡᱤ ᱠᱚᱫᱚ ᱵᱟᱝ
ᱦᱮᱸ ᱡᱟᱹᱥᱛᱤ ᱜᱮ ᱵᱟᱨᱚ ᱢᱟᱥ ᱜᱮ ᱪᱟᱥ ᱦᱩᱭᱩᱜ-ᱟ ᱱᱚᱰᱮ ᱫᱚ᱾ ᱚᱱᱟ ᱪᱟᱥ ᱵᱟᱥ ᱠᱟᱛᱮᱜ ᱜᱮ ᱡᱤᱭᱚ ᱡᱤᱭᱚᱱ ᱛᱚ ᱠᱷᱟᱸᱰᱟᱣ ᱦᱩᱭᱩᱜ ᱜᱮᱭᱟ᱾
ᱦᱮᱸ ᱛᱚ ᱢᱟᱱᱮ ᱟᱯᱮ ᱢᱟᱱᱮ ᱦᱳᱲᱳ ᱫᱚ ᱵᱟᱝ ᱦᱳᱭᱳᱜ ᱨᱮᱦᱚᱸ
ᱦᱩᱸ
ᱦᱮᱸ ᱪᱟᱥ ᱟᱞᱮ ᱱᱟ ᱵᱟᱹᱭᱦᱟᱹᱲ ᱠᱚᱨᱮᱜ, ᱛᱟᱦᱞᱮ ᱚᱱᱛᱮ ᱫᱚ ᱥᱩᱫᱩ ᱢᱤᱜ ᱤᱭᱟᱹᱜᱮ ᱢᱟᱱᱮ ᱵᱚᱨᱥᱟ ᱨᱮᱜᱮ ᱪᱟᱥ ᱦᱩᱭᱩᱜ-ᱟ?
ᱦᱩᱸ ᱦᱩᱸ
ᱛᱟᱞᱮ ᱨᱚᱦᱚᱭ ᱫᱚ ᱮᱛᱚᱦᱚᱵ ᱟᱠᱟᱱᱟ ᱥᱮ ᱵᱟᱝ?
ᱮᱛᱚᱦᱚᱵ ᱫᱚ ᱦᱳᱭ ᱠᱟᱱᱟ ᱵᱟᱹᱭᱦᱟᱹᱲ ᱠᱚ ᱟᱨᱠᱤ ᱜᱷᱩᱴᱩ ᱠᱚᱫᱚ ᱟᱹᱨᱤᱭᱟᱜ-ᱟ ᱫᱟᱜ ᱜᱮ ᱵᱟᱹᱱᱩᱜ ᱫᱚ ᱫᱟᱜ ᱡᱟᱹᱲᱤ ᱢᱟ ᱚᱝᱠᱟ ᱞᱮᱠᱟ ᱫᱚ ᱚᱠᱟ ᱫᱤᱥᱚᱢ ᱥᱮᱜ ᱦᱚᱸ ᱵᱟᱭ ᱫᱟᱜ ᱡᱟᱹᱲᱤ ᱭᱮᱫ
ᱦᱮᱸ ᱫᱟᱜ ᱫᱚ ᱵᱟᱭ ᱫᱟᱜ ᱫᱟ ᱟᱫᱚ ᱚᱱᱟ ᱢᱤᱱᱤ ᱠᱚᱛᱮ ᱠᱚ ᱨᱚᱦᱚᱭ ᱠᱟᱜ ᱠᱟᱱᱟ ᱡᱟᱦᱟᱸᱭ ᱥᱮᱫ ᱢᱤᱱᱤ ᱢᱮᱱᱟ
ᱦᱮᱸ ᱦᱮᱸ ᱴᱷᱤᱠ ᱜᱮᱭᱟ ᱟᱞᱮᱥᱮᱫ ᱫᱚ ᱚᱱᱟ ᱵᱮᱵᱚᱥᱛᱷᱟ ᱫᱚ ᱵᱟᱹᱱᱩᱜ ᱟᱥᱮ ᱠᱮᱱᱮᱞ ᱫᱟᱜ ᱢᱟ ᱢᱮᱱᱟᱜ ᱚᱱᱟ ᱫᱚ ᱫᱟᱜ ᱫᱚ ᱵᱟᱝ ᱦᱟᱡᱩᱜ ᱠᱟᱱᱟ ᱟᱹᱨᱤ ᱠᱚ ᱟᱲᱟᱜᱟ ᱤᱱᱟᱹ ᱥᱮᱞᱚ ᱠᱚ ᱢᱤᱱᱤ ᱠᱚᱫᱚ ᱵᱟᱹᱱᱩᱜ ᱛᱟᱞᱮᱭᱟ ᱟᱞᱮ ᱥᱮᱫ ᱫᱚ ᱟᱨᱠᱤ ᱟᱨ ᱫᱷᱤᱨᱤ ᱧᱚᱜ ᱜᱮᱭᱟ ᱞᱮ ᱛᱚ ᱢᱟᱱᱮ ᱚᱱᱟ ᱠᱚᱫᱚ ᱠᱚᱨᱟᱣ ᱠᱟᱛᱮ ᱦᱚᱸ ᱱᱤᱡᱮᱨᱟᱜ ᱜᱮ ᱞᱚᱥ ᱟᱨᱠᱤ ᱫᱟᱜ ᱦᱚᱸ ᱧᱟᱢᱚᱜ ᱪᱚᱭ ᱵᱟᱝ ᱪᱚ ᱜᱮᱨᱮᱱᱴᱤ ᱫᱚ ᱵᱟᱹᱱᱩᱜ-ᱟ᱾
ᱦᱮᱸ ᱛᱚ ᱞᱟᱛᱟᱨ ᱨᱮ ᱟᱹᱰᱤ ᱤᱭᱟᱹ ᱧᱚᱜ ᱪᱟᱞᱟᱣ ᱦᱳᱭᱳᱜ-ᱟ ᱯᱟᱭᱤᱯ ᱠᱚᱦᱚᱸ ᱟᱨ ᱛᱤᱱᱟᱹᱜ ᱫᱚ ᱤᱭᱟᱹᱭᱟ ᱱᱚᱛᱮ ᱢᱟ ᱤᱭᱟᱹ ᱯᱩᱨᱟᱹᱣ ᱞᱮᱠᱷᱟᱱ ᱜᱮ ᱧᱟᱢᱚᱜ-ᱟ ᱛᱚ ᱟᱫᱚ ᱚᱱᱟ ᱠᱷᱟᱹᱛᱤᱨ ᱱᱚᱰᱮ ᱫᱚ ᱢᱟᱱᱮ ᱦᱟᱸᱰᱮ ᱱᱟᱰᱮ ᱜᱚᱴᱟ ᱜᱮ ᱢᱟᱱᱮ ᱜᱚᱴᱟ ᱡᱟᱦᱟᱸ ᱠᱚᱨᱮᱜ ᱠᱷᱮᱛ ᱦᱮᱱᱟᱜ-ᱟ ᱚᱱᱟᱠᱨᱮᱜ ᱜᱚᱴᱟ ᱜᱮᱠᱚ ᱯᱩᱨᱟᱹᱣ ᱠᱟᱫᱟ ᱦᱟᱸᱰᱮ ᱱᱟᱰᱮ ᱥᱩᱵᱤᱫᱟ ᱞᱮᱠᱟ ᱟᱨᱠᱤ
ᱡᱟᱦᱟᱸ ᱨᱮᱵᱚᱱ ᱵᱩ ᱵᱩᱡᱟ ᱵᱷᱚᱨᱥᱟ ᱢᱮᱱᱟᱜᱟ ᱡᱮ ᱱᱚᱰᱮ ᱫᱚ ᱫᱟᱜ ᱧᱟᱢᱚᱜ ᱜᱮᱭᱟ ᱚᱸᱰᱮ ᱚᱝᱠᱟᱱ ᱡᱟᱭᱜᱟ ᱨᱮ ᱢᱤᱱᱤ ᱫᱚᱢ ᱠᱚᱨᱟᱣ ᱴᱷᱤᱠ ᱜᱤ ᱠᱤᱱᱛᱩ ᱟᱞᱮ ᱥᱮᱫ ᱫᱚ ᱠᱚᱱᱚ ᱵᱷᱚᱨᱥᱟ ᱜᱮ ᱵᱟᱹᱱᱩᱜ ᱫᱚ ᱢᱟᱱᱮ ᱯᱚᱭᱥᱟ ᱠᱷᱚᱨᱪᱟ ᱜᱮ ᱵᱮᱠᱟᱨᱚᱜ-ᱟ᱾
ᱦᱩᱸ
ᱟᱡᱸᱚᱢ ᱮᱜᱼᱟ ᱵᱮᱱ ᱥᱮ ᱵᱟᱝᱼᱼ
ᱦᱮᱸ ᱟᱸᱡᱚᱢ ᱫᱟᱞᱤᱧ ᱞᱟᱹᱭ ᱵᱤᱱᱼᱼ
ᱚᱻ ᱛᱟᱦᱞᱮ ᱟᱯᱮ ᱫᱤᱥᱚᱢ ᱫᱚ ᱪᱮᱜᱠᱟ ᱮᱢᱱᱤ ᱵᱤᱨ ᱫᱤᱥᱚᱢ ᱠᱟᱱᱟ ᱥᱮ ᱮᱢᱱᱤ ᱯᱷᱟᱠᱟ ᱜᱮᱼᱼ
ᱵᱤᱨ ᱧᱚᱜ
ᱦᱩᱸ
ᱵᱤᱨ ᱫᱤᱥᱚᱢ᱾
ᱛᱟ ᱩᱫ ᱩᱫ ᱯᱩᱴᱠᱟᱹ ᱠᱚ ᱡᱟᱱᱟᱢᱚᱜ ᱠᱟᱱ ᱜᱮᱭᱟ᱾
ᱦᱮᱸ ᱦᱮᱸ ᱡᱚᱠᱷᱚᱡ ᱫᱟᱜᱮᱫ ᱛᱟᱦᱤᱸᱜ-ᱟ ᱯᱮ ᱯᱩᱱ ᱫᱤᱱ ᱞᱟᱦᱟ ᱨᱮᱼᱼ ᱟᱫᱚ ᱛᱚᱠᱷᱚᱱ ᱫᱚ ᱢᱟ ᱚᱢᱚᱱᱚᱜ ᱠᱟᱱ ᱛᱟᱦᱮᱡ ᱠᱚ ᱟᱫᱚ ᱱᱤᱭᱟᱹ ᱜᱷᱟᱹᱲᱤᱡ ᱫᱚ ᱦᱟᱸᱜ-ᱚᱭ ᱥᱤᱛᱩᱝ ᱫᱟᱭ ᱛᱚ ᱟᱨ ᱨᱤᱢᱤᱞ ᱨᱤᱢᱤᱞ ᱟᱞᱮ ᱱᱤᱛ ᱫᱷᱟᱹᱵᱤᱡ ᱫᱚ ᱟᱫᱚ ᱵᱟᱠᱚ ᱚᱢᱚᱱᱚᱜ ᱠᱟᱱᱟ᱾ ᱟᱫᱚ ᱫᱟᱜ ᱥᱤᱯ ᱥᱚᱢᱚᱡ ᱜᱮᱠᱚ ᱚᱢᱚᱱᱚᱜᱼᱟ᱾
ᱦᱮᱸ ᱛᱚ ᱟᱫᱚ ᱩᱫ ᱩᱫ ᱢᱟ ᱥᱟᱠᱟᱢ ᱠᱚ ᱵᱟᱝ ᱥᱮᱭᱟ ᱞᱮᱱᱠᱷᱟᱱ ᱫᱚ ᱵᱟᱝ ᱡᱟᱱᱟᱢᱚᱜᱼᱟ᱾ ᱟᱫᱚ ᱥᱟᱠᱟᱢ ᱠᱚ ᱡᱩᱫᱤ ᱵᱟᱝ ᱥᱮᱭᱟᱜᱟ ᱟᱫᱚ ᱩᱫ ᱫᱚ ᱚᱠᱟ ᱠᱷᱚᱱᱟᱜ ᱦᱤᱡᱩᱜᱼᱟ ᱵᱟᱝ?
ᱦᱩᱸ ᱚᱛ ᱠᱚ ᱵᱟᱭ ᱞᱟᱹᱵᱤᱫ ᱞᱮᱱᱠᱷᱟᱱ ᱪᱤᱠᱟᱹᱛᱮ ᱯᱷᱩᱴᱠᱟᱹ ᱦᱚᱸ ᱠᱚ ᱚᱢᱚᱱᱚᱜ
ᱦᱮᱸ ᱛᱚ, ᱛᱟᱞᱦᱮ ᱡᱤᱣᱤ ᱤᱭᱟᱹ ᱰᱟᱹᱝᱨᱤ ᱢᱮᱨᱚᱢ ᱠᱚᱫᱚ ᱯᱮ ᱫᱚᱦᱚ ᱠᱟᱜ ᱠᱚᱣᱟ ᱥᱮ ᱵᱟᱝ?
ᱮᱸ ᱯᱟᱦᱤᱞ ᱫᱚᱠᱚ ᱛᱟᱦᱮᱸᱜ ᱠᱟᱱᱟ, ᱟᱫᱚ ᱱᱮᱛᱟᱨ ᱫᱚ ᱥᱮᱨᱚᱠᱚᱢ ᱫᱚ ᱵᱟᱹᱱᱩᱜ ᱠᱚᱣᱟ᱾ ᱡᱮᱢᱚᱱ ᱰᱟᱹᱝᱜᱽᱨᱤ ᱛᱟᱦᱮᱸ, ᱞᱟᱦᱟ ᱛᱮᱢᱟ ᱴᱨᱟᱠᱴᱟᱨ ᱠᱚ ᱵᱟᱝ ᱛᱟᱦᱮᱸ ᱠᱟᱱᱟ᱾ ᱰᱟᱹᱝᱜᱽᱨᱤ ᱫᱚᱦᱚ ᱦᱩᱭ ᱞᱮᱱᱟ, ᱱᱟᱦᱮᱞ ᱠᱚ ᱥᱤᱧ ᱵᱟᱨᱟ ᱦᱩᱭ ᱠᱚᱜᱼᱟ᱾ ᱪᱟᱥ ᱞᱮᱠᱟ ᱫᱚ ᱱᱮᱛᱟᱨ ᱢᱟ ᱤᱭᱟᱹ ᱴᱟᱠᱴᱟᱨ ᱠᱚ ᱩᱰᱩᱝ ᱮᱱᱟ, ᱮᱢᱟᱱ ᱛᱮᱢᱟᱱ ᱜᱟᱹᱰᱤ ᱠᱚ ᱩᱰᱩᱝ ᱮᱱᱟ, ᱟᱫᱚ ᱢᱮᱱᱠᱷᱟᱱ ᱫᱚ ᱟᱫᱚ ᱟᱫᱚ ᱚᱱᱮ ᱜᱟᱹᱭ ᱢᱟᱱᱮ ᱰᱟᱹᱝᱜᱽᱨᱤ ᱛᱟᱦᱮᱸ ᱠᱚᱛᱮ ᱜᱮᱞᱮ ᱢᱟᱱᱮ ᱢᱤᱫ ᱴᱟᱝ ᱠᱷᱟᱹᱴᱟᱹᱞᱤ ᱫᱚᱨᱠᱟᱨ ᱩᱱᱤ ᱢᱟᱱᱮ ᱡᱚᱢᱟᱜ, ᱧᱩᱣᱟᱜ ᱠᱚ, ᱟᱫᱚ ᱚᱱᱟ ᱱᱮᱛᱟᱨ ᱫᱚᱠᱚ ᱦᱚᱨᱢᱚᱸ ᱠᱚ ᱠᱟᱹᱴᱤᱡ ᱠᱚ ᱜᱟᱹᱨᱭᱟᱹ ᱧᱚᱜ ᱠᱟᱱᱟ᱾ ᱟᱫᱚ ᱵᱟᱠᱚ ᱫᱚᱦᱚᱭᱮᱜ ᱠᱷᱩᱵ ᱠᱚᱢ
ᱚᱱᱟ ᱢᱟ ᱠᱟᱛᱷᱟ ᱠᱟᱱ ᱜᱮᱭᱟ ᱟᱨ ᱩᱱᱠᱩ ᱫᱚᱦᱚ ᱢᱟᱱᱮ ᱛᱚ ᱟᱞᱟᱫᱟ ᱢᱤᱫᱴᱮᱱ ᱵᱟᱭᱠᱟ ᱦᱚᱲ ᱞᱟᱜᱟᱜᱼᱟ ᱥᱮ᱾ ᱠᱚ ᱫᱮᱠᱵᱷᱟᱞ ᱞᱟᱹᱜᱤᱫ ᱛᱚ ᱢᱤᱫ ᱦᱚᱲ ᱫᱚ ᱞᱟᱜ ᱜᱮᱭᱟ᱾ ᱱᱤᱦᱟᱹᱛ ᱜᱮ ᱵᱟᱠᱷᱟᱡ ᱫᱚ ᱡᱚᱢᱟᱜ ᱫᱚ ᱚᱠᱟ ᱨᱮ ᱠᱚ ᱧᱟᱢᱟ ᱩᱝᱠᱩ ᱫᱚ ᱵᱟᱝ?
ᱦᱮᱸ ᱛᱚ ᱛᱤᱜ ᱚᱵᱟᱞᱟ ᱡᱤᱱᱤᱥ ᱫᱚ ᱨᱮᱸᱜᱮᱡ ᱛᱮᱦᱚᱸ ᱵᱟᱢ ᱫᱚᱦᱚ ᱫᱟᱲᱮᱭᱟ᱾ ᱟᱹᱛᱤᱧ ᱪᱟᱞᱟᱣ ᱦᱩᱭᱩᱜ-ᱟ ᱥᱮ ᱦᱮᱸ᱾
ᱵᱟᱹᱲᱛᱤ ᱧᱚᱜ ᱦᱚᱲ ᱠᱚ ᱛᱟᱦᱮ ᱞᱮ ᱠᱷᱟᱱ, ᱚᱲᱟᱜ ᱨᱮ ᱮᱱᱠᱷᱟᱡ ᱫᱚᱦᱚ ᱫᱚ ᱜᱟᱱᱚᱜᱼᱟ, ᱡᱩᱫᱤ ᱦᱚᱲᱜᱮ ᱡᱩᱫᱤ ᱵᱟᱹᱱᱩᱜ ᱠᱚᱣᱟ ᱥᱟᱯᱮ ᱤᱭᱟᱹᱵᱟᱲ ᱛᱮᱦᱮᱧᱟᱜ ᱫᱟᱠᱟ ᱨᱮᱵᱮᱱ ᱫᱚᱦᱚ ᱠᱚᱣᱟ ᱪᱟᱥ ᱠᱚᱣᱟ ᱵᱮᱱ ᱵᱟᱝ?
ᱪᱟᱥ ᱦᱚᱸ ᱢᱟᱱᱮ ᱠᱟᱹᱢᱤ ᱠᱚᱦᱚᱸ ᱠᱟᱹᱴᱤᱡ ᱤᱭᱟᱹᱜᱼᱟ, ᱮᱸᱴᱠᱮᱴᱚᱲᱮᱜᱼᱟ, ᱴᱟᱭᱤᱢ ᱨᱮ ᱵᱟᱝ ᱵᱤᱥᱤ ᱠᱤᱪᱷᱩ ᱠᱚ ᱯᱤᱪᱷᱚᱱ ᱨᱮ ᱟᱨᱚ ᱛᱟᱦᱮᱸ ᱦᱩᱭᱩᱜᱼᱟ᱾
ᱫᱮᱥᱤ ᱥᱤᱢ ᱠᱚᱯᱮ ᱪᱟᱥ ᱵᱟᱲᱟ ᱠᱚᱣᱟ ᱵᱟᱝ ᱥᱮ ᱵᱟᱝ?
ᱦᱮᱸ ᱦᱮᱸ, ᱩᱱᱠᱩ ᱫᱚ ᱦᱩᱭᱩᱜ ᱠᱟᱱ ᱜᱮᱭᱟ, ᱩᱱᱠᱩ ᱫᱚ ᱚᱲᱟᱜ ᱨᱮᱠᱚ ᱚᱲᱟᱜ ᱨᱮᱱ ᱡᱟᱦᱟ ᱩᱱᱠᱩ ᱫᱚ ᱪᱮᱫ ᱛᱚ ᱥᱮᱛᱟᱜ ᱨᱮ ᱦᱚᱭ ᱛᱚ ᱡᱟᱦᱟᱱᱟᱜ ᱠᱟᱹᱴᱤᱡ ᱡᱚᱢᱟᱜ ᱮᱢᱟᱜ ᱠᱚᱣᱟ, ᱡᱚᱢ ᱠᱮᱜᱼᱟ ᱠᱚ᱾ ᱟᱫᱚ ᱥᱮᱭ ᱥᱚᱱᱫᱷᱟᱲ ᱴᱟᱭᱤᱢ ᱥᱮ ᱧᱤᱫᱟᱹ ᱚᱠᱛᱚ ᱫᱚ ᱚᱲᱟᱜ ᱟᱠᱚ ᱛᱮᱜᱮ ᱠᱚ ᱵᱚᱞᱚᱱᱟ᱾ ᱩᱱᱠᱩ ᱫᱚ ᱥᱩᱫᱩ ᱠᱟᱹᱴ ᱴᱤᱡ ᱱᱟᱦᱟᱸᱜ ᱠᱟᱹᱴᱤᱡ ᱥᱮᱛᱟᱜ ᱮᱭ
ᱵᱟᱝ, ᱵᱟ ᱵᱟ ᱵᱟᱝ ᱾ ᱛᱟᱞᱮ ᱛᱩᱭᱩ ᱠᱚ ᱵᱟᱠᱚ ᱦᱤᱨᱤᱭᱟᱯᱮ ᱜᱮᱭᱟ?
ᱦᱮᱸ ᱦᱮᱡ ᱫᱚᱠᱚ ᱦᱤᱡᱩᱜᱼᱟ ᱟᱨ ᱟᱹᱛᱠᱤᱨ ᱦᱚᱸ ᱠᱚ ᱟᱹᱛᱠᱤᱨ ᱠᱚᱣᱟ᱾ ᱟᱫᱚᱢ ᱪᱤᱠᱟᱹᱭᱟ ᱛᱟᱵᱚᱞᱮ ᱟᱫᱚ ᱪᱟᱥ ᱩᱠᱩᱫᱚᱢ ᱟᱫᱚ ᱟᱹᱥᱩᱞ ᱫᱚᱢ ᱵᱟᱹᱜᱤᱭᱟ?
ᱦᱮᱸ ᱚᱱᱟ ᱢᱟ ᱠᱟᱛᱷᱟ ᱠᱟᱱ ᱜᱮᱭᱟ, ᱟᱫᱚ ᱵᱟᱝ ᱡᱩᱫᱤ ᱡᱷᱚᱛᱚᱭ ᱡᱚᱢ ᱪᱟᱵᱟ ᱠᱚᱣᱟ ᱟᱫᱚ ᱪᱤᱠᱟᱹᱛᱮᱵᱮᱱ ᱪᱟᱥ ᱠᱚᱜᱣᱟ ᱮᱱᱠᱷᱟᱡ?
ᱟᱫᱚ ᱚᱝᱠᱟ ᱜᱮ ᱥᱟᱵ ᱦᱚᱸᱞᱮ ᱥᱟᱵ ᱠᱚᱫᱚ᱾ ᱤᱭᱟᱹ ᱵᱟᱨᱠᱷᱟ ᱠᱷᱟᱧᱪᱟ ᱞᱮ ᱵᱮᱱᱟᱣᱟ ᱟᱱᱠᱟ ᱜᱮ
ᱵᱟᱝ ᱵᱟᱝ᱾ ᱟᱫᱚ ᱱᱮᱛᱟᱨ ᱫᱚ ᱚᱝᱠᱟ ᱫᱚ ᱵᱟᱝ ᱠᱚ ᱥᱟᱵᱮᱜ ᱠᱚᱣᱟ, ᱟᱫᱚ ᱱᱩᱠᱩ ᱦᱚᱸᱠᱚ ᱵᱚᱛᱚᱨ ᱪᱟᱵᱟ ᱠᱟᱱᱟ᱾ ᱟᱫᱚ ᱥᱟᱵ ᱦᱚᱸ ᱵᱟᱢ ᱥᱟᱵ ᱠᱚᱨᱮ ᱦᱚᱸ, ᱢᱟᱱᱮ ᱞᱟᱜᱟ ᱠᱚᱣᱟ ᱠᱚ ᱠᱷᱩᱫᱟᱹᱣ ᱠᱚᱣᱟ ᱠᱚ᱾
ᱟ ᱦᱚᱸ᱾
ᱠᱤᱱᱛᱩ ᱞᱟᱹᱭᱟ ᱠᱚ ᱛᱚ ᱚᱱᱟ ᱫᱚ ᱵᱷᱟᱜᱮᱭᱟ ᱡᱤᱞ ᱡᱚᱢ ᱫᱚ, ᱢᱟᱱᱮ ᱥᱩᱜᱟᱨ ᱞᱮᱠᱟᱱ ᱤᱭᱟᱹ ᱨᱳᱜᱽ ᱦᱚ ᱢᱟᱱᱮ ᱠᱚ ᱤᱭᱟ ᱟᱨ
ᱟᱞᱮ ᱫᱚᱞᱮ ᱡᱚᱢ ᱵᱟᱲᱟ ᱠᱟᱜᱼᱟ, ᱟᱨᱠᱤ ᱤᱧᱫᱚᱧ ᱡᱚᱢ ᱵᱟᱲᱟ ᱠᱟᱜᱼᱟ ᱛᱩᱭᱩ ᱡᱤᱞ ᱠᱚᱫ ᱟᱨ ᱠᱚ ᱨᱩᱰᱟᱹ ᱦᱮᱸ ᱡᱟᱹᱛᱤ ᱞᱮ ᱚᱰᱟᱣᱮᱜ ᱛᱩᱭᱩ ᱡᱷᱟᱹᱞᱤᱜᱼᱟ᱾ ᱟᱫᱚ ᱪᱤᱞᱤ ᱡᱚᱢᱮᱭ ᱢᱮᱥᱮ ᱥᱟᱱᱛᱟᱲ ᱫᱚ ᱪᱮᱫ? ᱡᱟᱦᱟ ᱜᱮ ᱨᱩᱪᱤ ᱦᱩᱭᱩᱜᱼᱟ, ᱡᱚᱢ ᱠᱟᱜ ᱜᱮ ᱪᱮᱫ ᱚᱥᱩᱵᱤᱫᱟ ᱫᱚ ᱵᱟᱹᱱᱩᱜᱼᱟ ᱵᱟᱝ?
ᱦᱮᱸ ᱦᱮᱸ
ᱟᱞᱮ ᱥᱮᱫ ᱫᱚ ᱨᱩᱸᱰᱟᱹ ᱠᱚᱠᱚ ᱦᱤᱡᱩᱜ ᱜᱮᱭᱟ ᱥᱮ ᱥᱤᱢ ᱠᱚ ᱢᱟᱨᱟᱶ ᱠᱚᱣᱟ ᱟᱨ ᱛᱩᱭᱩ ᱦᱚᱸᱠᱚ ᱦᱤᱡᱩᱜᱼᱟ ᱟᱫᱚ ᱡᱟᱹᱛᱤ ᱠᱚᱞᱮ ᱚᱰᱟᱣ ᱟᱠᱟᱫ᱾ ᱯᱷᱟᱥᱤ ᱠᱚ ᱨᱩᱸᱰᱟᱹ ᱯᱷᱟᱥᱤ ᱠᱚ ᱟᱫᱚᱼᱼ ᱨᱩᱸᱰᱟᱹ ᱵᱟᱫᱽ ᱠᱟᱛᱮᱫ ᱛᱚᱭᱳ ᱦᱚᱸᱭ ᱡᱷᱟᱞᱤᱜ ᱜᱮᱭᱟ ᱛᱚᱭᱳ ᱵᱟᱫ ᱠᱟᱛᱮ ᱨᱩᱸᱰᱟᱹ ᱦᱚᱸᱭ ᱡᱷᱟᱹᱞᱤᱜ ᱜᱮᱭᱟ ᱟᱨᱠᱤ ᱚᱱᱠᱟ ᱦᱚᱸ ᱡᱚᱢ ᱵᱟᱲᱟ ᱦᱩᱭ ᱟᱠᱟᱱᱟ ᱟᱨᱠᱤᱼᱼ ᱦᱩᱸ ᱦᱮᱸ ᱟᱸᱡᱚᱢ ᱮᱫ ᱟᱵᱮᱱ ᱥᱮ ᱵᱟᱝ
ᱦᱮᱸ ᱞᱟᱹᱭ ᱵᱤᱱ
ᱦᱮᱸ ᱞᱟᱹᱭ ᱫᱟᱹᱧ ᱛᱟᱦᱚᱞᱮ ᱥᱩᱠᱨᱤ ᱵᱤᱨ ᱥᱩᱠᱨᱤ ᱠᱚ ᱵᱟᱹᱱᱩᱜ ᱠᱚᱣᱟ ᱟᱯᱮ ᱫᱤᱥᱚᱢ ᱥᱮᱫ ᱨᱮ ᱫᱚᱼᱼ
ᱦᱮᱸ ᱢᱮᱱᱟᱜ ᱫᱚ ᱢᱮᱱᱟᱜ ᱠᱚᱣᱟ ᱟᱫᱚᱼᱼ
ᱥᱮᱸᱫᱽᱨᱟ ᱦᱚᱲ ᱜᱮ ᱵᱟᱹᱱᱩᱜ ᱠᱚ ᱛᱟᱯᱮᱭᱟ ᱵᱟᱝ
ᱵᱟᱝ ᱪᱟᱞᱟᱜ ᱜᱮᱭᱟ ᱠᱚ ᱟᱫᱚ ᱢᱮᱱ ᱠᱷᱟᱱ ᱫᱚ ᱱᱮᱛᱟᱨ ᱫᱚ ᱩᱱᱠᱩ ᱫᱚ ᱵᱤᱨ ᱥᱩᱠᱨᱤ ᱫᱚ ᱵᱟᱠᱚ ᱜᱚᱡᱼᱼ ᱠᱚ ᱜᱚᱡᱽ ᱟᱹᱜᱩ ᱫᱟᱲᱮᱭ ᱟᱠᱚ ᱠᱟᱱᱟ ᱫᱚᱢᱮ ᱠᱚ ᱫᱟᱹᱲᱟ ᱟᱨ ᱩᱱᱠᱩ ᱪᱟᱦᱤᱫᱟ ᱦᱚᱸ ᱠᱚᱢ ᱟᱠᱟᱱᱟ ᱞᱟᱦᱟ ᱛᱮᱼᱼ ᱥᱮᱫᱟᱭ ᱡᱮᱢᱚᱱ ᱯᱟᱭᱦᱤᱞ ᱡᱮᱢᱚᱱ ᱛᱟᱦᱮᱸᱜ ᱠᱟᱱᱟ ᱠᱚ ᱱᱮᱛᱟᱨ ᱦᱚᱸ ᱠᱚ ᱠᱚᱢ ᱪᱟᱵᱟ ᱟᱠᱟᱱᱟ᱾
ᱚ ᱥᱮ ᱟᱯᱮ ᱥᱮᱫ ᱫᱚ ᱥᱮᱸᱫᱽᱨᱟ ᱠᱚ ᱠᱚ ᱢᱟᱱᱟᱣ ᱟᱠᱟᱜᱼᱟ ᱟᱨᱠᱤ ᱤᱭᱟᱹ ᱠᱷᱚᱱᱟᱜ ᱥᱚᱨᱠᱟᱨ ᱠᱷᱚᱱᱟᱜ
ᱵᱟᱝ ᱪᱟᱞᱟᱣ ᱫᱚ ᱠᱚ ᱪᱟᱞᱟᱜ ᱠᱟᱱ ᱛᱟᱦᱮᱸᱫ ᱟᱫᱚᱼᱼ ᱟᱫᱚ ᱦᱮᱸ ᱪᱟᱞᱟᱣ ᱫᱚ ᱠᱚ ᱪᱟᱞᱟᱣ ᱠᱟᱱᱟ ᱟᱫᱚ ᱢᱟᱱᱟᱣ ᱠᱚᱜ ᱨᱮ ᱦᱚᱸ ᱟᱫᱚ ᱟᱹᱛᱩ ᱨᱮᱱᱟᱜ ᱛᱚ ᱠᱟᱹᱴᱤᱡᱼᱼ ᱠᱚ ᱪᱟᱞᱟᱣ ᱱᱟ ᱟᱫᱚ ᱦᱚᱭᱛᱚ ᱡᱟᱦᱟᱸᱭ ᱪᱤᱞᱤ ᱜᱮ ᱠᱟᱹᱴᱤᱡ ᱠᱚ ᱧᱟᱢ ᱠᱮᱫ ᱠᱚᱣᱟ
ᱦᱳᱭ
ᱥᱟᱺᱜᱤᱧ ᱥᱟᱺᱜᱤᱧ ᱫᱚ ᱢᱟᱱᱮ ᱵᱟᱠᱚ ᱪᱟᱞᱟᱣ ᱠᱟᱱᱟ
ᱦᱩᱹ
ᱛᱟᱦᱚᱞᱮ ᱚᱱᱛᱮ ᱫᱚ ᱥᱚᱵᱽᱡᱤ ᱠᱚ ᱱᱟᱦᱟᱜ ᱪᱮᱫ ᱠᱚ ᱨᱚᱦᱚᱭ ᱦᱩᱭᱩᱜᱼᱟ ᱡᱚᱢ ᱞᱟᱹᱜᱤᱫ ᱥᱮ ᱟᱠᱷᱨᱤᱧ ᱵᱟᱨᱟᱠᱼᱼ
ᱦᱮᱸ ᱛᱚ